ᱦᱟᱞᱳ ᱜᱚᱝᱠᱮ ᱡᱚᱦᱟᱨ ᱜᱮᱼᱼ
ᱦᱳᱭ ᱡᱚᱦᱟᱨ ᱜᱮ ᱪᱮᱫᱠᱟ ᱨᱚᱲ ᱠᱚ ᱟᱸᱡᱚᱢᱚᱜ ᱠᱟᱱ ᱜᱮᱭᱟ? ᱦᱳᱭ,
ᱨᱚᱲ ᱠᱚ ᱟᱸᱡᱚᱢᱚᱜ ᱠᱟᱱ ᱜᱮᱭᱟᱹ ᱟᱞᱤᱧᱟᱜ ᱵᱮᱱ ᱟᱸᱡᱚᱢᱫᱟ ᱨᱚᱲ ᱠᱚ?
ᱦᱳᱭ ᱟᱸᱡᱚᱢᱚᱜᱼᱼ ᱠᱟᱱ ᱜᱮᱭᱟ ᱛᱟᱞᱦᱮ ᱜᱚᱝᱠᱮ ᱪᱤᱫ ᱞᱮᱠᱟ ᱪᱤᱫ ᱠᱟ ᱱᱟᱯᱟᱭ ᱜᱮᱭᱟᱼᱼ ᱱᱟᱯᱟᱭ ᱜᱮᱭᱟᱵᱮᱱ?
ᱱᱤᱛᱚᱜ ᱫᱚ ᱦᱟᱸᱜ ᱱᱟᱯᱟᱭ ᱵᱟᱲᱟ ᱜᱮ ᱡᱟᱹᱯᱩᱫ ᱵᱟᱲᱟᱭ ᱚᱲᱟᱜ ᱨᱮᱜᱮ ᱜᱤᱛᱤᱡ ᱵᱟᱲᱟ ᱦᱩᱭᱠ ᱱᱤᱛᱚᱜ ᱫᱚ᱾ ᱪᱟᱜ ᱪᱮᱫ ᱞᱮᱠᱟ
ᱦᱳᱭ ᱜᱚᱝᱠᱮ ᱱᱚᱛᱮ ᱦᱚᱸ ᱱᱟᱦᱟᱸᱜ ᱡᱟᱹᱯᱩᱫ ᱵᱟᱲᱟ ᱠᱚᱫᱚ ᱱᱷᱟᱜ ᱢᱮᱱᱟᱜ ᱜᱮᱭᱟ, ᱟᱫᱚ ᱱᱤᱛᱚᱜ ᱫᱚ ᱦᱟᱸᱜᱼᱼ ᱱᱛᱜ ᱰᱷᱮᱨ ᱫᱚ ᱵᱟᱭ ᱡᱟᱹᱯᱩᱫ ᱮᱫᱟ ᱱᱷᱟᱜ ᱴᱷᱤᱠ ᱜᱮᱭᱟ᱾ ᱢᱟᱱᱮ ᱥᱮᱛᱟᱜ ᱱᱷᱟᱜ ᱚᱱᱠᱟ ᱢᱳᱥᱟᱢ ᱮ ᱵᱮᱱᱟᱣ ᱞᱮᱜ-ᱟ᱾ ᱡᱟᱦᱟᱸ ᱢᱳᱥᱳᱢ ᱢᱟᱱᱮ ᱵᱩᱡᱷᱟᱹᱜ ᱠᱟᱱ ᱛᱟᱦᱮᱸᱱᱟ ᱵᱚᱞᱮ ᱡᱟᱹᱯᱩᱫᱟᱭ ᱚᱱᱠᱟ ᱢᱮᱱᱠᱷᱟᱱ ᱟᱪᱟᱱᱟᱼᱼ
ᱟᱪᱪᱷᱟ-ᱟᱪᱪᱷᱟᱼᱼ
ᱱᱤᱛᱚᱜ ᱫᱚ ᱛᱟᱦᱚᱞᱮ ᱜᱚᱝᱠᱮᱻ ᱢᱤᱫᱴᱟᱹᱝᱼᱼ ᱟᱸ ᱥᱟᱠᱟᱢ ᱱᱤᱭᱮ ᱞᱟᱝ ᱨᱚᱯᱚᱲ ᱞᱮᱠᱷᱟᱱ ᱦᱚᱸ ᱟᱹᱰᱤ ᱵᱮᱥ ᱦᱩᱭ ᱠᱚᱜ-ᱟ᱾
ᱦᱳᱭ ᱞᱟᱹᱭ ᱢᱮ ᱢᱟᱼᱼ
ᱦᱳᱭ ᱥᱮ, ᱢᱤᱫᱴᱮᱱ ᱥᱟᱠᱟᱢ ᱱᱤᱭᱮ ᱞᱟᱝ ᱨᱚᱯᱚᱲ ᱞᱮᱠᱷᱟᱱ ᱟᱹᱰᱤ ᱵᱮᱥ ᱦᱩᱭ ᱦᱚᱸᱼᱼ
ᱮᱸ ᱜᱚᱝᱠᱮ ᱮᱱᱝ ᱪᱮᱫ ᱮᱢ ᱞᱟᱹᱭ ᱠᱮᱫᱟ?
ᱟᱪᱪᱷᱟ ᱱᱮᱴᱚᱣᱟᱨᱠ ᱜᱮ ᱰᱤᱼᱼ
ᱰᱤᱥᱴᱟᱵᱮᱫ ᱛᱟᱢᱟᱭ ᱠᱟᱹᱴᱤᱡ ᱜᱚᱢᱠᱮ᱾
ᱱᱮᱜᱮ ᱱᱤᱭᱟᱹᱞᱟᱝ ᱜᱟᱞᱢᱟᱨᱟᱣ ᱞᱮᱠᱷᱟᱡ ᱟᱹᱰᱤ ᱵᱮᱥ ᱦᱩᱭᱩᱜ, ᱟᱪᱪᱷᱟ ᱰᱤᱥᱴᱟᱵᱮᱫ ᱠᱟᱱᱟᱭ?
ᱦᱳᱭ ᱪᱮᱫ ᱴᱚᱯᱤᱠ ᱤᱫᱤ ᱠᱟᱛᱮ ᱦᱳᱭ ᱛᱟᱦᱚᱞᱮ ᱪᱮᱫ ᱴᱚᱯᱤᱠ ᱤᱫᱤ ᱠᱟᱛᱮᱼᱼ ᱦᱮᱸ
ᱟᱨ ᱴᱚᱯᱤᱠ ᱫᱚ ᱱᱷᱟᱜ ᱮᱱᱮ ᱩᱱᱠᱩ ᱵᱤᱨ ᱨᱮᱱᱼᱼ ᱠᱩᱞ ᱵᱟᱨᱮᱛᱮ ᱦᱟᱸᱜ ᱞᱟᱝ ᱨᱚᱯᱚᱲ ᱞᱮᱠᱷᱟᱡ ᱟᱹᱰᱤ ᱵᱮᱥ ᱦᱩᱭ ᱠᱚᱜ-ᱟ ᱛᱟᱹᱨᱩᱵ ᱵᱟᱨᱮᱛᱮ᱾
ᱫᱚᱢᱮ ᱫᱚᱢᱮᱞ ᱴᱷᱤᱠᱼᱴᱷᱤᱠ ᱟᱹᱰᱤ ᱡᱚᱛᱷᱟᱛ ᱠᱟᱛᱷᱟ ᱵᱮᱱ ᱞᱟᱹᱭ ᱦᱚᱪᱚ ᱟᱠᱟᱫᱟ᱾ ᱛᱟᱦᱚᱞᱮ ᱦᱟᱸᱜ ᱟᱞᱮ ᱥᱮᱱ ᱫᱚ ᱦᱟᱸᱜ ᱵᱤᱨ ᱜᱮᱭᱟ ᱛᱚ, ᱟᱫᱚ ᱦᱟᱸᱜᱼᱼ ᱚᱱᱠᱟ ᱯᱟᱹᱦᱤᱞ ᱦᱟᱯᱲᱟᱢ ᱠᱚᱠᱚ ᱞᱟᱹᱭ ᱛᱟᱦᱮᱸᱱᱟ ᱥᱮᱼᱼ ᱦᱟᱲᱟᱢ ᱵᱟ ᱛᱟᱦᱮᱠᱚ ᱛᱟᱦᱮᱱᱟᱠᱚ ᱫᱚ ᱱᱟ ᱯᱟᱹᱦᱤᱞ ᱵᱤᱫᱟᱹ ᱫᱚᱢᱮ ᱠᱩᱞ ᱛᱟᱹᱨᱩᱵ ᱠᱚ ᱛᱟᱦᱮᱸ ᱠᱟᱱᱟ ᱠ, ᱚ ᱟᱫᱚᱼᱼ
ᱱᱚᱝᱠᱟ ᱢᱟᱱᱮ ᱚᱲᱟᱜ ᱫᱤᱣᱟᱹᱨ ᱠᱚᱦᱚᱸ ᱫᱚ ᱩᱱᱫᱚ ᱚᱱᱠᱟ ᱫᱚ ᱵᱟᱝ᱾ ᱫᱚᱢᱮ ᱟᱱ ᱟᱛᱳ ᱴᱚᱞᱟ ᱯᱟᱲᱟ ᱨᱮᱫᱚ ᱦᱟᱸᱜ ᱱᱚᱝᱠᱟ ᱨᱟᱥᱛᱟ ᱠᱚ ᱵᱟᱭ ᱛᱟᱦᱮᱸ ᱠᱟᱱᱟ ᱚᱲᱟᱜ ᱫᱩᱣᱟᱹᱨ ᱠᱚᱫᱚ ᱦᱟᱸᱰᱮ ᱱᱟᱰᱮᱼᱼ ᱠᱚ ᱚᱲᱟᱜ ᱫᱩᱣᱟᱹᱨ ᱵᱟᱲᱟ ᱟᱠᱟᱫ ᱛᱟᱦᱮᱱᱟ ᱦᱮᱸ ᱵᱟᱝ᱾ ᱟᱫᱚ ᱱᱤᱛᱳᱜ ᱫᱚ ᱧᱮᱞᱚᱜ-ᱟ ᱡᱮ ᱠᱩᱞ ᱛᱟᱹᱨᱩᱵ ᱠᱚᱫᱚ ᱦᱟᱸᱜ ᱵᱟᱹᱪᱩᱜ ᱠᱚᱣᱟ ᱥᱮᱫ ᱫᱚ᱾ ᱟᱨᱼᱼ ᱱᱤᱛᱚᱜ ᱫᱚ ᱧᱮᱞ ᱜᱟᱱᱚᱜ-ᱟ, ᱪᱤᱲᱤᱭᱟ-ᱠᱷᱟᱱᱟ ᱠᱚ ᱪᱷᱟᱲᱟ ᱦᱟᱸᱜ ᱚᱱᱠᱟ ᱦᱟᱸᱜ ᱧᱮᱞ ᱫᱚ ᱵᱟᱭ ᱜᱟᱱᱚᱜ-ᱟ᱾ ᱛᱟᱞᱦᱮ ᱟᱯᱮ ᱥᱮᱫ ᱚᱱᱠᱟ ᱠᱩᱞ ᱵᱟᱱᱟ ᱠᱚ ᱢᱮᱱᱟᱜ ᱠᱚᱣᱟ ᱥᱮ ᱵᱟᱝ ᱜᱮ?
ᱦᱳᱭ ᱜᱚᱝᱠᱮ ᱡᱟᱦᱟᱸ ᱠᱩᱞ ᱵᱟᱨᱮ ᱛᱮᱵᱮᱱ ᱞᱟᱹᱭ ᱠᱮᱜ-ᱟ ᱱᱩᱠᱩ ᱛᱟᱹᱨᱩᱵᱽ ᱱᱷᱟᱜ ᱟᱹᱰᱤ ᱡᱟᱹᱥᱛᱤ ᱱᱩᱠᱩᱼᱼ ᱟᱸ ᱵᱤᱨ ᱨᱮ ᱱᱷᱟᱜ ᱵᱚᱱᱼᱼ ᱥᱮᱫᱟᱭ ᱦᱟᱯᱲᱟᱢ ᱠᱚᱠᱚ ᱞᱟᱹᱭᱮᱫ ᱠᱟᱱ ᱛᱟᱦᱮᱸᱱᱟ ᱡᱮᱢᱚᱱ ᱦᱤᱥᱟᱹᱵ ᱛᱮ ᱵᱤᱨ ᱨᱮᱠᱚ ᱛᱟᱦᱮᱸᱱᱚᱜ ᱠᱟᱱ ᱛᱟᱦᱮᱸᱱᱟ ᱟᱫᱚᱼᱼ ᱵᱤᱨ ᱨᱮᱜᱮ ᱱᱷᱟᱜ ᱩᱱᱠᱩ ᱠᱚᱼᱼ ᱦᱟᱯᱲᱟᱢ ᱠᱚᱦᱚᱸ ᱠᱚ ᱛᱟᱦᱮᱸᱱᱚᱜ ᱠᱟᱱ ᱛᱟᱦᱮᱸᱱᱟ, ᱟᱨ ᱛᱟᱹᱨᱩᱵ ᱠᱚᱦᱚᱸ ᱠᱚ ᱛᱟᱦᱮᱸᱱᱚᱜ, ᱠᱟᱱ ᱛᱟᱦᱮᱸᱱᱟ, ᱦᱳᱭᱥᱮᱼᱼ ᱟᱫᱚ ᱩᱱᱠᱩ ᱠᱩᱞ ᱛᱟᱹᱨᱩᱵ ᱫᱚ ᱦᱟᱸᱜ ᱩᱱᱠᱩ ᱫᱚᱼᱼ ᱩᱱᱠᱩ ᱫᱚ ᱥᱤᱧ ᱢᱟᱨᱥᱟᱞ ᱫᱚᱱᱷᱟᱜ ᱵᱟᱠᱼᱼ ᱩᱱᱠᱩ ᱡᱟᱹᱥᱛᱤ ᱫᱚ ᱵᱟᱠᱚ ᱫᱟᱲᱟᱱ ᱛᱟᱦᱮᱸᱱᱟ ᱩᱱᱠᱩ ᱫᱚ ᱥᱤᱧ ᱢᱟᱨᱥᱟᱞ ᱨᱮᱠᱚ ᱡᱟᱹᱯᱤᱫ ᱛᱟᱦᱮᱸᱱᱟ᱾ ᱟᱫᱚ ᱚᱱᱠᱟ ᱜᱮ ᱦᱟᱸᱜ ᱜᱚᱝᱠᱮ ᱟᱞᱮ ᱥᱮᱫ ᱫᱚ ᱦᱟᱸᱜ ᱵᱩᱨᱩ ᱢᱮᱱᱟᱜᱼᱟ᱾ ᱦᱳᱭ ᱥᱮ ᱟᱞᱮ ᱥᱮᱫ ᱫᱚ ᱵᱩᱨᱩ ᱫᱤᱥᱚᱢ ᱠᱟᱱᱟ ᱟᱨ᱾ ᱵᱩᱨᱩ ᱫᱤᱥᱚᱢ ᱨᱮᱫᱚ ᱱᱷᱟᱜ ᱡᱟᱦᱟᱸ ᱠᱚ ᱢᱮᱛᱟᱜ ᱠᱟᱱᱟ᱾ ᱢᱟᱱᱮ ᱟᱹᱰᱤ ᱡᱟᱹᱥᱛᱤ ᱟᱞᱮ ᱱᱚ ᱫᱚᱥ ᱠᱤᱞᱳᱢᱤᱴᱟᱨ ᱡᱮᱞᱮᱧ ᱛᱮ ᱢᱮᱱᱟᱜ ᱛᱟᱞᱮᱭᱟ ᱵᱩᱨᱩ᱾ ᱟᱨ ᱱᱟᱦᱟᱜ ᱩᱥᱩᱞ ᱫᱚ ᱱᱷᱟᱜ ᱟᱴᱥᱚ ᱟᱴᱥᱚ ᱢᱤᱴᱟᱨ ᱨᱮ ᱱᱷᱟᱜ ᱵᱩᱨᱩ ᱩᱥᱩᱞ ᱢᱮᱱᱟᱜᱼᱟ ᱦᱳᱭᱥᱮ ᱟᱫᱚ ᱚᱱᱟ ᱵᱩᱨᱩ ᱨᱮᱫᱚ ᱱᱟᱦᱟᱜ ᱜᱚᱝᱠᱮ,
ᱦᱳᱭ ᱦᱳᱭ
ᱚᱱᱟ ᱜᱩᱨᱩ ᱨᱮᱫᱚ ᱱᱷᱟᱜ ᱢᱟᱱᱮ ᱩᱱᱠᱩ ᱠᱩᱞ ᱛᱟᱹᱨᱩᱵ ᱠᱚ ᱡᱟᱦᱟᱸᱭ ᱦᱚᱴᱚᱜ ᱨᱮ ᱩᱵ ᱢᱮᱱᱟᱜ ᱛᱟᱠᱚ ᱩᱱᱠᱩ᱾ ᱩᱱᱠᱩ ᱱᱷᱟᱜ ᱢᱮᱱᱟᱜ ᱟᱠᱟᱫ ᱠᱚᱜᱮᱭᱟ ᱟᱫᱚ ᱩᱱᱠᱩ ᱫᱚ ᱱᱟᱦᱟᱜ ᱦᱚᱞᱟ ᱞᱟᱛᱟᱨ ᱛᱮᱫᱚ ᱥᱤᱧ ᱢᱟᱨᱥᱟᱞ ᱫᱚ ᱱᱟᱦᱟᱜ ᱱᱤᱛ ᱦᱟᱹᱵᱤᱡ ᱛᱮ ᱵᱟᱠᱚ ᱯᱷᱮᱰ ᱵᱟᱲᱟᱣ ᱟᱠᱟᱱᱟ, ᱦᱳᱭ ᱩᱱᱠᱩ ᱦᱚᱸᱠᱚ ᱵᱟᱰᱟᱭᱟ ᱱᱩᱠᱩ ᱢᱟᱹᱱᱢᱤ ᱢᱮᱱᱟᱜ ᱠᱚᱣᱟ, ᱟᱫᱚ ᱩᱱᱠᱩ ᱫᱚ ᱱᱷᱟᱜ ᱡᱚᱠᱷᱚᱱ ᱧᱤᱫᱟᱹ ᱚᱠᱛᱚ ᱦᱩᱭᱩᱜᱼᱟ ᱮᱢᱚᱱ ᱫᱚᱥᱴᱟ ᱜᱟᱱ ᱦᱚᱭ ᱥᱮ ᱟᱫᱚ ᱩᱱ ᱚᱠᱛᱮ ᱱᱷᱟᱜ ᱡᱚᱠᱷᱚᱱ ᱥᱩᱱᱥᱟᱱ ᱠᱚ
ᱟᱫᱚ ᱱᱚᱜᱼᱚᱭ ᱱᱤᱭᱟᱹ ᱠᱤᱪᱷᱩ ᱵᱚᱪᱷᱚᱨ ᱞᱟᱦᱟ ᱡᱟᱦᱟᱸ ᱢᱮᱱᱠᱩ ᱚᱱᱟ, ᱟᱨ ᱱᱚᱣᱟ ᱪᱷᱚ ᱥᱟᱛ ᱵᱪᱷᱚᱨ ᱞᱟᱦᱟ᱾ ᱨᱮ ᱱᱟᱦᱟᱜ ᱢᱤᱫᱴᱮᱱ ᱠᱩ ᱧᱟᱢ ᱞᱮᱫᱮᱭᱟ ᱚᱱᱟ ᱫᱚ ᱱᱟᱦᱟᱜ ᱵᱟᱨᱭᱟ, ᱜᱟᱛᱮ ᱠᱚᱲᱟ ᱱᱟᱦᱟᱜ, ᱠᱤᱱ ᱥᱮᱱᱚᱜ ᱠᱟᱱ ᱛᱟᱦᱮᱸᱱᱟ ᱵᱟᱡᱟᱨ ᱠᱷᱚᱱᱚᱡ ᱠᱤᱱ ᱚᱠᱛᱚ ᱧᱤᱫᱟᱹ ᱠᱤᱱ ᱨᱩᱣᱟᱹᱲᱚᱜ ᱠᱟᱱ ᱛᱟᱦᱮᱸᱱᱟ ᱦᱳᱭ ᱥᱮ᱾
ᱦᱳᱭ
ᱵᱩᱨᱩ ᱫᱷᱟᱨᱮ ᱫᱷᱟᱨᱮ ᱥᱮᱫ ᱞᱮᱠᱟ ᱛᱮᱜᱮ ᱨᱳᱰ ᱠᱚ ᱢᱮᱱᱟᱜᱼᱟ ᱢᱮᱱ ᱨᱳᱰ ᱱᱟᱦᱟᱜ, ᱟᱫᱚ ᱥᱟᱜᱤᱧ ᱠᱷᱚᱱᱚᱡ ᱠᱤᱱ ᱪᱟᱹᱞᱩ ᱟᱹᱜᱩᱭᱮᱫ ᱠᱟᱱᱟ ᱜᱟᱹᱰᱤ ᱟᱫᱚ ᱰᱟᱝᱨᱟ ᱞᱮᱠᱟ ᱠᱤᱱ ᱧᱮᱞᱮ ᱠᱟᱱᱟ ᱦᱳᱭ, ᱚᱠᱚᱭᱴᱟᱜ ᱨᱮᱱ ᱚᱠᱚᱭᱨᱮ ᱨᱮᱱ ᱰᱟᱝᱨᱟ ᱱᱟᱦᱟᱜ ᱛᱟᱞᱟ ᱰᱟᱦᱟᱨ ᱨᱮ ᱱᱟᱦᱟᱜ ᱚᱠᱚᱭ ᱠᱚ ᱟᱲᱟᱜ ᱠᱟᱫᱮᱭᱟ ᱟᱫᱚ ᱱᱟᱦᱟᱜ ᱡᱮᱢᱚᱱ ᱠᱤᱱ ᱥᱩᱨ ᱪᱟᱞᱟᱜ ᱠᱟᱱᱟ ᱟᱫᱚ ᱞᱟᱭᱤᱴ ᱢᱟᱨᱥᱟᱞ ᱛᱮ ᱱᱟᱟᱜ ᱩᱱᱤᱭᱟᱜ ᱢᱮᱫ ᱠᱚ ᱡᱷᱟᱞ ᱠᱟᱜ ᱠᱟᱱᱟ, ᱯᱩᱨᱟᱹ ᱡᱟᱹᱥᱛᱤ ᱦᱳᱭ ᱥᱮ
ᱦᱳᱭ ᱥᱮ ᱦᱳᱭ ᱦᱳᱭ,
ᱟᱫᱚ ᱯᱩᱨᱟᱹ ᱡᱟᱹᱥᱛᱤ ᱡᱷᱟᱞᱠᱟᱜ ᱠᱟᱱ ᱠᱷᱟᱡ ᱫᱚ ᱱᱟᱦᱟᱜ ᱟᱫᱚ ᱩᱱᱠᱤᱱ ᱫᱚ, ᱚᱸᱰᱮᱠᱤᱱ ᱪᱟᱞᱟᱣ ᱪᱟᱞᱟᱣ ᱪᱟᱞᱟᱣ ᱪᱟᱞᱟᱣ ᱛᱠᱤᱱ ᱥᱩᱨ ᱨᱮᱱᱟ ᱠᱤᱱ ᱧᱮᱞᱮ ᱠᱟᱱ ᱠᱤᱱ, ᱱᱩᱭ ᱢᱟ ᱱᱟᱦᱟᱜ ᱦᱚᱴᱚᱜ ᱨᱮ ᱩᱵ ᱛᱟᱭ ᱱᱩᱭ ᱢᱟ ᱰᱝᱨᱤ ᱢᱟᱭ ᱵᱟᱝ ᱠᱟᱱ, ᱟᱫᱚᱠᱤᱱ ᱥᱩᱨ ᱱᱟ, ᱮᱱ ᱨᱮᱦᱚᱸ ᱠᱤᱱ ᱥᱩᱨ ᱮᱱᱟ ᱟᱹᱰᱤ ᱟᱸᱴ ᱠᱤᱱ ᱥᱩᱨ ᱮᱱᱟ ᱥᱟᱢᱱᱮ ᱠᱤᱱ ᱤᱫᱤ ᱠᱮᱫᱟ,
ᱦᱳᱭ,
ᱟᱨ ᱜᱟᱹᱰᱤ ᱠᱚᱨᱮᱱᱟᱜ ᱚᱱᱟ ᱥᱤᱥᱟᱹ ᱠᱩᱫᱚ ᱜᱮᱴ ᱠᱚᱫᱚ ᱱᱟᱦᱟᱜ ᱠᱤᱱ ᱢᱚᱸᱡᱽ ᱛᱮᱠᱤᱱ ᱥᱤᱧᱝ ᱠᱟᱜ,
ᱟᱪᱪᱷᱟ ᱦᱳᱭ,
ᱤᱫᱤᱭᱟ ᱟᱨ ᱯᱷᱳᱴᱳ ᱠᱟᱛᱮᱫ ᱱᱟᱦᱟᱜ ᱵᱟᱭ ᱚᱪᱚᱜᱚᱜ ᱠᱟᱱ ᱛᱟᱦᱮᱸᱱᱟ ᱟᱭᱢᱟ ᱜᱷᱟᱹᱲᱤᱡ ᱰᱟᱦᱟᱨ ᱨᱮ ᱮᱠᱫᱚᱢᱮ, ᱛᱤᱸᱜᱩ ᱠᱟᱱᱟ ᱦᱳᱭ ᱥᱮ,
ᱦᱳᱭ ᱦᱳᱭ,
ᱟᱫᱚ ᱵᱟᱹᱭ ᱵᱟᱹᱭᱛᱮ ᱯᱟᱨᱚᱢ ᱱᱟ ᱱᱟᱜ ᱟᱫᱚ ᱵᱩᱨᱩ ᱥᱮᱫ ᱜᱮ ᱫᱮᱡ ᱮᱱᱟ ᱟᱫᱚ, ᱱᱩᱠᱤᱱ ᱫᱚ ᱱᱟᱦᱱᱟᱜ ᱜᱟᱹᱰᱤ ᱵᱷᱤᱛᱨᱤ ᱨᱮᱜᱮ ᱱᱟᱦᱱᱟᱜ ᱚᱱᱟ, ᱜᱚᱨᱚᱢ ᱛᱮ ᱩᱫᱽᱜᱟᱹᱨ ᱱᱟᱦᱟᱜ ᱮᱢᱚᱱᱚᱨ ᱩᱫᱽᱜᱟᱹᱨ ᱫᱟᱜ ᱡᱚᱨᱚᱜ ᱠᱟᱱ ᱛᱟᱹᱠᱤᱱᱟ ᱮᱥᱤ ᱪᱟᱹᱞᱩ ᱠᱟᱛᱮᱫ ᱦᱚᱸ ᱱᱟᱦᱟᱜ, ᱮᱸ ᱢᱟᱱᱮ ᱥᱩᱨ ᱠᱷᱚᱡ ᱱᱟᱦᱟᱜ ᱵᱟᱹᱠᱤᱱ ᱧᱮᱞ ᱵᱟᱲᱟ ᱠᱟᱫᱮ ᱛᱟᱦᱮᱸᱱᱟ ᱵᱟᱟᱹᱠᱤᱱ ᱧᱮᱞ ᱵᱟᱲᱟ ᱟᱠᱟᱫ ᱠᱚ ᱛᱟᱦᱮᱸᱱᱟ᱾
ᱦᱳᱭ ᱦᱳᱭ
ᱟᱪᱪᱷᱟ, ᱟᱪᱪᱷᱟ ᱛᱚ